ᱦᱚᱸ ᱪᱚᱢ ᱟᱸᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱦᱳᱭ ᱡᱚᱦᱟᱨ ᱜᱮ ᱾
ᱦᱮᱸ ᱡᱚᱦᱟᱨ ᱜᱮ ᱡᱚᱦᱟᱨ ᱜᱮ᱾
ᱱᱟᱯᱟᱭ ᱵᱟᱲᱟ ᱜᱮᱫᱚ
ᱦᱮᱸ ᱢᱚᱡᱽ ᱜᱮ᱾ ᱟᱨ ᱟᱹᱵᱤᱱ ᱜᱮ ᱪᱮᱫ ᱞᱮᱠᱟ?
ᱦᱳᱭ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱮᱠᱷᱚᱱ ᱫᱚ ᱾
ᱟᱪᱪᱷᱟ ᱾
ᱟᱫᱚ ᱜᱤᱫᱩᱵ ᱡᱚᱢ ᱠᱚᱫᱚ ᱦᱩᱭᱱᱟ ᱥᱮ ᱟᱹᱣᱨᱤᱭᱟᱜᱼᱟ?
ᱦᱮᱸ ᱠᱤᱫᱩᱜ ᱦᱩᱭ ᱟᱠᱟᱱᱟ ᱾ ᱟᱨ ᱟᱹᱵᱤᱱᱟᱜ ᱫᱚ ᱦᱩᱭ ᱠᱟᱱᱟ ᱥᱮ ᱵᱟᱝ?
ᱦᱚᱸ ᱟᱹᱞᱤᱧ ᱦᱚᱸ ᱮ ᱱᱤᱛᱚᱜ ᱜᱮᱞᱤᱧ ᱠᱤᱫᱩᱜ ᱮᱱᱟ, ᱟᱹᱞᱤᱧ ᱦᱚᱸ ᱡᱚᱢ ᱵᱟᱲᱟ ᱠᱮᱫ ᱜᱮᱭᱟᱞᱤᱧ ᱾ ᱟᱫᱚ ᱟᱯᱮ ᱥᱮᱫ ᱫᱚ ᱫᱟᱜᱽ ᱡᱟᱹᱲᱤ ᱪᱮᱫ ᱞᱮᱠᱟ ᱦᱩᱭᱩᱜ ᱠᱟᱱᱟ?
ᱦᱮᱸ ᱟᱞᱮ ᱥᱮᱜ ᱫᱚ ᱫᱟᱜ ᱡᱟᱹᱲᱤ ᱫᱚ ᱚᱱᱠᱟ ᱫᱚ ᱵᱟᱝ ᱦᱩᱭᱚᱜ ᱠᱟᱱᱟ ᱱᱤᱛᱚᱜ ᱫᱚ ᱾ ᱟᱹᱭᱨᱤ ᱟᱬᱜᱚᱱᱟ ᱫᱟᱜ ᱡᱟᱹᱲᱤ ᱠᱚ ᱾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
ᱟᱨ ᱞᱟᱹᱭᱮᱫᱟ ᱞᱤᱧ ᱛᱟᱦᱞᱮ ᱪᱮᱫ ᱠᱚᱯᱮ ᱩᱛᱩ ᱠᱮᱫᱟ ᱛᱮᱦᱮᱧ ᱫᱚ?
ᱛᱮᱦᱮᱱ ᱫᱚ ᱩᱛᱩᱠᱟᱫᱟ ᱞᱮ ᱟᱹᱞᱩ, ᱫᱟᱹᱞ ᱚᱱᱟ ᱜᱮᱞᱮ ᱩᱛᱩ ᱟᱠᱟᱜᱼᱟ ᱾ ᱛᱮᱦᱮᱱ ᱫᱚ ᱡᱟᱹᱥᱛᱤ ᱠᱤᱪᱷᱩ ᱫᱚ ᱵᱟᱞᱮ ᱩᱛᱩ ᱟᱠᱟᱜᱼᱟ ᱚᱱᱟ ᱜᱮ ᱾
ᱟᱪᱼᱪᱷᱟ ᱟᱪᱪᱷᱟ ᱾
ᱟᱯᱮ ᱫᱚ?
ᱦᱮᱸ ᱟᱞᱮ ᱫᱚ? ᱚᱱᱠᱟ ᱫᱟᱹᱞ ᱜᱮ ᱦᱩᱭᱟ ᱠᱟᱱᱟ ᱛᱮᱦᱮᱧ ᱫᱚ ᱟᱨ ᱟᱹᱞᱩ ᱠᱚᱞᱮ ᱵᱷᱟᱡᱟ ᱵᱷᱟᱹᱡᱤᱭᱟᱠᱟᱫᱟ ᱾
ᱦᱳᱭ ᱦᱳᱭ ᱦᱳᱭ, ᱟᱫᱚ ᱟᱞᱮ ᱦᱚᱸ ᱚᱱᱠᱟ ᱜᱮ ᱢᱚᱱᱮ ᱜᱮᱭᱟᱞᱮ, ᱟᱫᱚ ᱠᱷᱟᱱ ᱫᱚ ᱞᱟᱹᱭ ᱫᱚ ᱵᱟᱝ ᱟᱹᱞᱩ ᱫᱟᱹᱞ ᱜᱮ ᱛᱟᱦᱞᱮ ᱾ ᱩᱛᱩ ᱦᱩᱭ ᱞᱮᱱ ᱜᱮ, ᱟᱫᱚ ᱟᱹᱞᱩ ᱫᱟᱹᱞ ᱜᱮ ᱩᱛᱩ ᱠᱮᱫᱟ ᱾
ᱟᱫᱚ ᱟᱯᱮ ᱥᱮᱱ ᱫᱚ ᱚᱱᱠᱟ ᱯᱚᱨᱚᱵᱽ ᱯᱟᱛᱟ ᱠᱚ ᱦᱩᱭᱩᱜ ᱜᱮᱭᱟ?
ᱦᱮᱸ, ᱯᱚᱨᱚᱵᱽ ᱯᱟᱛᱟ ᱢᱟ ᱦᱩᱭᱩᱜ ᱜᱮᱭᱟ ᱾ ᱟᱫᱚ ᱱᱤᱛᱚᱜ ᱫᱚ ᱱᱷᱟᱸᱜ ᱠᱷᱟᱱ? ᱵᱟᱝ ᱦᱩᱭᱩᱜᱼᱟ ᱛᱚ ᱱᱤᱛᱚᱜ ᱫᱚ ᱠᱟᱹᱢᱤ ᱫᱤᱱ ᱠᱟᱱ ᱛᱟᱵᱚᱱᱟ, ᱟᱫᱚ? ᱚᱱᱟ ᱦᱚᱛᱮᱜ ᱛᱮ ᱱᱤᱛᱚᱜ ᱫᱚ ᱯᱟᱛᱟ ᱠᱚᱫᱚ ᱵᱟᱝ ᱦᱩᱭᱩᱜᱼᱟ ᱟᱨᱠᱤ ᱾ ᱟᱨ ᱟᱯᱮ ᱚᱱᱛᱮ ᱫᱚ ᱪᱮᱫ ᱞᱮᱠᱟ?
ᱟᱞᱮ ᱱᱚᱛᱮ ᱦᱚᱸ ᱢᱟᱱᱮ ᱟᱞᱮ ᱱᱚᱛᱮ ᱫᱚ ᱱᱤᱛᱚᱜ ᱜᱮ ᱪᱮᱫ ᱟᱨ ᱯᱚᱨᱮ ᱛᱮᱜᱮ ᱪᱮᱜ ᱟᱞᱮ ᱥᱮᱱ ᱫᱚ ᱚᱱᱠᱟ ᱞᱮᱠᱟ ᱯᱟᱛᱟ ᱠᱚ ᱥᱮ? ᱯᱚᱨᱚᱵᱽ ᱠᱚ ᱢᱮᱞᱟ ᱫᱚ ᱦᱩᱭᱩᱜᱼᱟ, ᱢᱮᱱᱠᱷᱟᱱ ᱱᱚᱝᱠᱟ ᱯᱨᱳᱜᱨᱟᱢ ᱥᱮ ᱡᱟᱦᱟᱸᱱᱟᱜ ? ᱮᱴᱟᱜ ᱡᱟᱦᱟᱸᱱ ᱠᱤᱪᱷᱩ ᱫᱚ ᱚᱱᱠᱟ ᱞᱮᱠᱟ ᱫᱚ ᱵᱟᱝ ᱦᱩᱭᱩᱜ ᱜᱮ ᱛᱟᱞᱮᱭᱟ, ᱟᱞᱮ ᱥᱮᱱ ᱫᱚ ᱢᱟᱱᱮ ᱮᱠᱟᱞ ᱜᱮ ᱵᱟᱝ ᱦᱩᱭᱩᱜ ᱜᱮᱭᱟ ᱩᱱᱟᱹᱜ ᱜᱟᱱ ᱫᱚ ᱾ ᱡᱟᱹᱥᱛᱤ ᱫᱚ ᱵᱟᱝ ᱦᱩᱭᱩᱜ ᱜᱮᱭᱟ ᱾
ᱟᱫᱚ ᱠᱷᱟᱱ ᱫᱚ ᱟᱞᱮ ᱥᱮᱱ ᱫᱚ ᱡᱟᱹᱥᱛᱤ ᱠᱟᱭ ᱛᱮᱫᱚ ᱚᱱᱮ ᱚᱨᱜᱮᱥᱴᱟᱨ ᱠᱚᱫᱚ ᱵᱟᱝ ᱠᱚ ᱟᱹᱜᱩᱦᱚᱪᱚᱣᱟᱜ ᱜᱮᱭᱟ ᱠᱚ ᱾ ᱟᱞᱮ ᱥᱮᱱ ᱫᱚ ᱚᱱᱟ? ᱛᱚ ᱢᱟᱱᱟ ᱵᱟᱨᱚᱱ ᱢᱮᱱᱟᱜ ᱠᱷᱟᱱ ᱫᱚ ᱵᱟᱠᱚ ᱟᱹᱜᱩ ᱪᱚᱣᱟᱜ ᱜᱮᱭᱟ ᱟᱫᱚ ᱵᱟᱠᱚ ᱟᱹᱜᱩᱭ ᱜᱮᱭᱟ ᱟᱫᱚ ᱚᱱᱠᱟ ᱞᱮᱠᱟ ᱫᱚ ᱛᱟᱦᱚᱞᱮ ᱵᱟᱝ ᱦᱩᱭᱩᱜ ᱜᱮᱭᱟ ᱾ ᱢᱟᱱᱮ ᱡᱟᱦᱟᱸ ᱥᱮᱜ ᱦᱩᱭᱩᱜ ᱜᱮᱭᱟ ᱵᱮᱥᱤ ᱾ ᱯᱨᱳᱜᱨᱟᱢ ᱠᱚᱜᱮ ᱦᱩᱭᱩᱜᱼᱟ, ᱢᱮᱱᱠᱷᱟᱱ ᱟᱞᱮ ᱥᱮᱱ ᱫᱚ ᱚᱱᱠᱟ ᱞᱮᱠᱟ ᱯᱨᱳᱜᱨᱟᱢ ᱠᱚᱫᱚ ᱵᱟᱝ ᱦᱩᱭᱩᱜ ᱜᱮᱭᱟ ᱾
ᱟᱪᱪᱷᱟ ᱾ ᱟᱪᱪᱷᱟ? ᱛᱟᱦᱚᱞᱮ ᱞᱟᱹᱭᱮᱫᱟᱞᱤᱧ ᱡᱟᱦᱟᱸ ᱫᱚ? ᱩᱸ ᱱᱤᱛᱚᱜ ᱫᱚ ᱛᱟᱞᱦᱮ ᱟᱯᱮᱥᱮᱫ ᱫᱚ ᱫᱟᱜ ᱡᱟᱹᱲᱤ ᱪᱮᱫ ᱞᱮᱠᱟ?
ᱫᱟᱜ ᱡᱟᱹᱲᱤ ᱫᱚ ᱚᱸᱜ ᱾ ᱫᱟᱜ ᱫᱚ ᱫᱟᱜ ᱡᱟᱹᱲᱤᱭᱮᱜ ᱜᱮᱭᱟ ᱢᱮᱱᱠᱷᱟᱱ ᱱᱚᱝᱠᱟ ᱞᱮᱠᱟ ᱠᱷᱮᱛ ᱠᱚᱨᱮ ᱫᱚ ᱫᱟᱜ ᱫᱚ ᱵᱟᱝ ᱛᱮᱸᱜᱩᱱ ᱠᱟᱱᱟ, ᱢᱟᱱᱮ ᱩᱱᱟᱹᱜ ᱡᱟᱹᱥᱛᱤ ᱫᱚ ᱵᱟᱝ ᱮ ᱫᱟᱜ ᱮᱫᱟ᱾
ᱢᱟᱱᱮ ᱠᱚᱢᱼᱠᱚᱢᱮ ᱫᱟᱜ ᱮᱫᱟ ᱥᱤᱛᱩᱝ ᱫᱚ ᱵᱟᱭ ᱥᱤᱛᱩᱝ, ᱚᱱᱠᱟ ᱰᱩᱸᱰᱨᱩᱜ ᱠᱟᱜ ᱠᱟᱱᱟᱭ ᱛᱚ ᱟᱫᱚ ᱟᱫᱚ ᱫᱟᱜ ᱠᱚᱫᱚ ᱵᱟᱝ ᱞᱟᱜᱟᱣ ᱠᱟᱱᱟ ᱞᱚᱦᱚᱜ ᱨᱚᱦᱚᱭ ᱾ ᱫᱚ ᱵᱟᱝ ᱦᱩᱭ ᱠᱟᱱ ᱜᱮᱭᱟ᱾
ᱟᱪᱪᱷᱟ ᱟᱪᱪᱷᱟ᱾ ᱛᱟᱦᱚᱞᱮ ᱟᱯᱮ ᱥᱮᱜ ᱫᱚ ᱚᱱᱠᱟ ᱛᱟᱞᱦᱮ ᱵᱟᱲᱜᱮ ᱠᱚ ᱦᱮᱱᱟᱜ ᱛᱟᱯᱮᱭᱟ ᱥᱮ ᱵᱟᱹᱱᱩᱜ ᱛᱟᱯᱮᱭᱟ ᱟᱯᱮ ᱚᱱᱠᱟ ᱵᱟᱲᱜᱮ ᱠᱚ?
ᱵᱟᱲᱜᱮ ᱠᱚ ᱵᱚᱞᱛᱮ ᱫᱚ ᱟᱞᱮ ᱥᱮᱜ ᱫᱚ ᱚᱱᱠᱟ ᱞᱮᱠᱟ ᱵᱟᱲᱜᱮ ᱫᱚ ᱵᱟᱹᱱᱩᱜ ᱟᱠᱟᱫᱟ ᱟᱸ ᱡᱟᱦᱟᱸ ᱫᱚ᱾ ᱡᱟᱦᱟᱸᱱᱟᱜ ᱥᱚᱵᱽᱡᱤ ᱨᱚᱦᱚᱭ ᱞᱮᱠᱟᱱᱟᱜ ᱢᱟᱱᱮ ᱨᱚᱦᱚᱭ ᱜᱮ ᱨᱮᱦᱚᱸ ᱞᱮ ᱢᱟᱱᱮ ᱞᱟᱦᱟ ᱧᱚᱜ ᱛᱮ ᱱᱤᱛᱚᱜ ᱫᱚ ᱵᱟᱹᱱᱩᱜ ᱟᱠᱟᱫ ᱛᱟᱞᱮᱭᱟ᱾ ᱟᱫᱚ ᱫᱟᱜ ᱨᱮᱫᱚ ᱟᱞᱮ ᱫᱚ ᱟᱹᱰᱤ ᱚᱵᱷᱟᱵ ᱧᱚᱜ ᱜᱮᱭᱟ, ᱫᱟᱜ ᱠᱚ ᱵᱟᱹᱱᱩᱜ ᱛᱟᱞᱮᱭᱟ ᱛᱚ ᱟᱫᱚ ᱠᱷᱟᱱ ᱫᱚ ᱫᱟᱜ ᱠᱚ ᱵᱟᱝ ᱛᱟᱦᱮᱸ ᱞᱮᱠᱷᱟᱭ ᱡᱟᱦᱟᱱᱟᱜ ᱥᱟᱵᱽᱡᱤ ᱠᱚᱢᱟ ᱵᱟᱝ ᱦᱩᱭᱩᱜ ᱜᱮᱭᱟ ᱛᱟᱦᱞᱮ ᱟᱞᱮ ᱦᱚᱸ ᱫᱟᱜ ᱫᱚ ᱵᱟᱹᱱᱩᱜ ᱟᱠᱟᱜ ᱛᱟᱞᱮᱭᱟ ᱟᱫᱚ ᱥᱚᱵᱽᱡᱤ ᱵᱟᱲᱜᱮ ᱠᱚᱫᱚ ᱵᱟᱹᱱᱩᱜ ᱟᱠᱟᱫᱟ ᱚᱱᱠᱟ ᱞᱮᱠᱟ ᱫᱚ᱾
ᱟᱪᱪᱷᱟ ᱢᱟᱱᱮ ᱥᱚᱵᱽᱡᱤ ᱵᱟᱲᱜᱮ ᱫᱚ ᱵᱟᱹᱱᱩᱜ ᱨᱮᱦᱚᱸ ᱟᱨᱠᱤ, ᱞᱟᱹᱭᱮᱫᱟᱞᱤᱧ ᱡᱟᱦᱟᱸ ᱫᱚ ᱚᱱᱟ ᱚᱲᱟᱜ? ᱠᱩᱰᱟᱹᱢ ᱠᱚᱨᱮᱮᱫ ᱡᱟᱦᱟᱸ ᱵᱟᱲᱜᱮ ᱢᱟᱱᱮ ᱜᱚᱰᱟ ᱠᱚ ᱟᱨᱠᱤ ᱢᱟᱱᱮ ᱯᱷᱟᱠᱟ ᱟᱨᱠᱤ ᱚᱱᱠᱟ ᱞᱟᱹᱭ ᱫᱟᱞᱤᱧ ᱚᱱᱠᱟ ᱦᱮᱱᱟᱜᱼᱟ ᱥᱮ ᱵᱟᱹᱱᱩᱜᱼᱟ?
ᱵᱟᱝ ᱟᱞᱮᱥᱮᱫ ᱫᱚ ᱢᱟᱱᱮ ᱠᱷᱮᱛ ᱟᱨ ᱠᱷᱮᱛ ᱜᱮ ᱢᱟᱱᱮ ᱟᱞᱮ ᱚᱲᱟᱜ ᱫᱩᱣᱟᱹᱨ ᱠᱷᱚᱱᱟᱜ ᱜᱮ ᱠᱷᱮᱛ ᱢᱟᱱᱮ ᱚᱲᱟᱜ ᱫᱩᱣᱟᱹᱨ ᱠᱷᱚᱱᱟᱜ ᱾ ᱠᱷᱮᱛ ᱢᱟᱱᱮ ᱚᱸᱰᱮ ᱠᱷᱚᱱᱟᱜ ᱜᱮᱞᱮ ᱨᱚᱦᱚᱭᱟᱞᱮ ᱟᱞᱮ ᱫᱚ᱾
ᱡᱟᱦᱟᱸ ᱠᱩᱰᱟᱹᱢ ᱨᱮᱱᱟᱜ ᱡᱟᱦᱟᱸ ᱵᱟᱲᱜᱮ ᱠᱚ ᱛᱟᱦᱮᱱᱟ ᱚᱱᱟ ᱠᱚᱫᱚ ᱠᱷᱮᱛ ᱛᱟᱞᱮ ᱟᱫᱚ ᱚᱱᱟ ᱠᱷᱮᱛ ᱠᱚᱜᱮᱞᱮ ᱨᱚᱦᱚᱭᱟ ᱞᱮ᱾
ᱟᱪᱪᱷᱟ ᱟᱫᱚ ᱛᱟᱦᱚᱞᱮ ᱚᱱᱠᱟ ᱛᱟᱦᱞᱮ ᱟᱯᱮ ᱥᱮᱫ ᱫᱚ ᱛᱟᱦᱞᱮ ᱱᱮᱛᱟᱨ ᱢᱟ ᱟᱲᱟᱜ ᱠᱚ ᱡᱟᱱᱟᱢᱚᱜ ᱫᱤᱱ ᱠᱟᱱᱟ ᱛᱚ ᱟᱲᱟᱜ ᱠᱚᱫᱚ ᱛᱟᱦᱞᱮ ᱚᱱᱠᱟ ᱚᱢᱚᱱᱚᱜ ᱠᱟᱱᱟ ᱥᱮ ᱵᱟᱝ ᱚᱢᱚᱱᱚᱜ ᱠᱟᱱᱟ?
ᱟᱲᱟᱜ ᱠᱚᱫᱚ ᱟ ᱞᱟᱦᱟ ᱧᱚᱜ ᱛᱮᱫᱚ ᱯᱟᱴ ᱟᱲᱟᱜ ᱠᱚ ᱦᱩᱭᱩᱜ ᱛᱟᱦᱮᱱᱟ, ᱯᱟᱴ ᱟᱲᱟᱜ ᱛᱟᱯᱚᱨᱮ ᱴᱷᱩᱭᱟᱹᱜ ᱟᱲᱟᱜ᱾ ᱜᱟᱨᱩᱱᱰᱤ ᱟᱲᱟᱜ ᱚᱱᱟ ᱠᱚᱫᱚ ᱦᱩᱭᱩᱜ ᱛᱟᱦᱮᱸᱱ ᱱᱮᱛᱟᱨ ᱫᱚ ᱟᱫᱚ ᱫᱟᱜ ᱮᱫᱟᱭ ᱥᱤᱭ ᱫᱟᱠᱚ ᱡᱷᱚᱛᱚ ᱠᱷᱮᱛ ᱥᱮ᱾ ᱟᱫᱚ ᱜᱚᱰᱟ ᱢᱟ ᱵᱟᱹᱱᱩᱜᱼᱟ ᱰᱟᱹᱦᱤ ᱜᱤᱰᱤ ᱱᱚᱶᱟ ᱪᱮᱫ ᱨᱮ ᱦᱩᱭᱩᱜᱼᱟ ᱟᱫᱚ ᱛᱟᱦᱞᱮ ᱚᱱᱟ ᱠᱚᱫᱚ ᱡᱚᱛᱚ ᱥᱤ ᱛᱮᱜᱮ ᱪᱟᱵᱟᱜ ᱠᱟᱱᱟ ᱥᱮ ᱟᱫᱚ ᱚᱱᱠᱟ ᱞᱮᱠᱟ ᱟᱲᱟᱜ ᱠᱚᱫᱚ ᱦᱟᱸᱜ ᱵᱟᱹᱱᱩᱜᱼᱟ᱾
ᱦᱮᱸ ᱦᱮᱸ ᱟᱨ ᱞᱟᱹᱭ ᱮᱫᱟᱞᱤᱧ ᱡᱟᱦᱟᱸ ᱴᱷᱩᱩᱭᱟᱹ ᱟᱲᱟᱜ ᱠᱟᱛᱷᱟ ᱵᱤᱱ ᱞᱟᱹᱭ ᱠᱮᱫᱟ ᱚᱱᱟ ᱫᱚ ᱟᱹᱞᱤᱧ ᱫᱚ ᱱᱟᱶᱟ ᱜᱮᱞᱤᱧ ᱟᱸᱡᱚᱢ ᱮᱫᱟ, ᱟᱫᱚ ᱚᱱᱟ ᱟᱲᱟᱜ ᱫᱚ ᱪᱮᱫ ᱞᱮᱠᱟ?
ᱚᱱᱟ ᱟᱲᱟᱜ ᱦᱚᱸ ᱚᱱᱠᱟ ᱡᱟᱞᱤ ᱨᱮᱠᱚ ᱩᱛᱩᱭᱟᱠᱚ ᱚᱱᱟ ᱦᱚᱸ ᱢᱚᱸᱡᱽ ᱜᱤ ᱵᱩᱡᱷᱟᱹᱜ ᱜᱮᱭᱟ ᱵᱷᱟᱹᱡᱤᱭᱟᱠᱚ ᱥᱮ ᱟᱹᱰᱤ ᱱᱟᱯᱟᱭ᱾ ᱟᱹᱰᱤ ᱥᱤᱵᱤᱞᱟ ᱴᱷᱩᱭᱟᱹᱜ ᱟᱲᱟᱜ ᱫᱚ ᱟᱞᱮ ᱫᱚ ᱫᱚᱢᱮ ᱞᱮ ᱠᱩᱥᱤᱭᱟᱜ ᱜᱮᱭᱟᱞᱮ ᱟᱫᱚ ᱟᱞᱮ ᱢᱟᱴᱷᱥ ᱥᱮᱫ ᱫᱚᱢᱮ ᱟᱲᱟᱜᱚᱜ ᱜᱮᱭᱟ ᱚᱱᱟ ᱴᱷᱩᱭᱟᱹ ᱟᱲᱟᱜ ᱛᱟᱯᱚᱨᱮ ᱟᱨᱚ ᱯᱟᱴ ᱟᱲᱟᱜ ᱢᱟ ᱟᱲᱟᱜᱚᱜ ᱜᱮᱭᱟ ᱟᱨ ᱚᱱᱮ ᱯᱩᱭᱞᱟᱹ ᱠᱷᱟᱰᱟ ᱟᱲᱟᱜ ᱚᱱᱟ ᱠᱚᱫᱚ ᱟᱲᱟᱜᱚᱜ ᱜᱮᱭᱟ ᱡᱟᱹᱥᱛᱤ ᱜᱮ
ᱟᱪᱪᱷᱟ ᱟᱪᱪᱷᱟ ᱛᱷᱟᱞᱮ ᱚᱱᱟ ᱴᱷᱩᱭᱭᱟᱹ ᱟᱲᱟᱜ ᱠᱚᱫᱚ ᱪᱮᱫ ᱞᱮᱠᱟ ᱵᱷᱟᱹᱡᱤ ᱠᱟᱛᱮᱫ ᱜᱮᱠᱚ ᱡᱚᱢᱟ? ᱥᱮ ᱨᱟᱥᱮ ᱠᱟᱛᱮᱜ ᱦᱚᱸ ᱡᱚᱢ ᱜᱟᱱᱚᱜ ᱜᱮᱭᱟ ᱥᱮ ᱪᱮᱫ ᱞᱮᱠᱟ?
ᱵᱟᱝ ᱜᱮ ᱚᱱᱟ ᱫᱚ ᱥᱩᱫᱷᱩ ᱵᱷᱟᱹᱡᱤ ᱜᱮ ᱟᱰᱤᱢᱮᱱᱟᱜᱼᱟ ᱚᱱᱟ ᱥᱩᱫᱩ ᱚᱱᱟ ᱚᱱᱟ ᱫᱚ ᱨᱚᱦᱚᱲ ᱨᱚᱦᱚᱲ ᱧᱚᱜ ᱜᱮ᱾ ᱚᱱᱮ ᱚᱱᱠᱟ ᱵᱟᱝ ᱤᱭᱟᱹ ᱜᱮᱭᱟ ᱢᱟᱱᱮ ᱚᱱᱟ ᱫᱚ ᱵᱷᱟᱡ ᱵᱷᱟᱹᱡᱤ ᱜᱮ ᱚᱱᱮ ᱱᱟᱯᱟᱭ ᱵᱩᱡᱷᱟᱹᱜ ᱜᱮᱭᱟ ᱟᱨᱠᱤ᱾ ᱨᱟᱹᱥᱤ ᱠᱚᱫᱚ ᱵᱟᱠᱚ ᱨᱟᱹᱥᱤ ᱜᱮᱭᱟ ᱚᱱᱟ ᱠᱚᱫᱚ᱾
ᱚ ᱟᱪᱪᱷᱟ ᱟᱪᱪᱷᱟ ᱡᱟᱭ ᱦᱚᱠ ᱟᱹᱰᱤ ᱱᱟᱯᱟᱭᱞᱤᱧ
ᱡᱚᱢ ᱠᱟᱜ ᱜᱮᱭᱟᱢ ᱢᱩᱡ ᱟᱲᱟᱜ?
ᱦᱮᱸ ᱢᱩᱡ ᱟᱲᱟᱜ ᱫᱚᱞᱤᱧ ᱟᱸᱡᱚᱢ ᱟᱠᱟᱫᱟ ᱢᱮᱱᱠᱷᱟᱱ ᱫᱚ ᱧᱮᱞ ᱫᱚ ᱵᱟᱞᱤᱧ ᱧᱮᱞ ᱟᱠᱟᱫᱟ᱾
ᱦᱚᱭ ᱢᱩᱡ ᱟᱲᱟᱜ ᱦᱚᱸ ᱟᱲᱟᱜᱚᱜ ᱜᱮᱭᱟ ᱟᱞᱮ ᱥᱮᱱ ᱢᱩᱡ ᱟᱟᱲᱟᱜ ᱫᱚ ᱵᱷᱟᱹᱡᱤᱭᱟᱹ ᱦᱚᱸᱠᱚ ᱵᱷᱟᱹᱡᱤ ᱜᱮᱭᱟ ᱛᱟᱯᱚᱨᱮ ᱚᱱᱠᱟ ᱵᱮᱸᱜᱟᱲ ᱟᱹᱞᱩ ᱵᱤᱞᱟᱹᱛᱤ ᱥᱟᱞᱟᱜ ᱠᱚ ᱩᱛᱩᱭ ᱜᱮᱭᱟ ᱠᱚ ᱫᱟᱹᱞ ᱥᱟᱞᱟᱜ ᱠᱚ᱾ ᱩᱛᱩᱭ ᱜᱮᱭᱟ ᱟᱫᱚ ᱨᱟᱥᱮ ᱠᱚ ᱜᱟᱱᱚᱜ ᱜᱮᱭᱟ ᱵᱷᱟᱹᱜᱤ ᱜᱮᱭᱟ ᱚᱱᱟ ᱠᱚᱫᱚ᱾
ᱟᱪᱪᱷᱟ ᱢᱩᱸᱡ ᱟᱲᱟᱜ ᱫᱚ ᱚᱠᱟᱞᱮᱠᱟ? ᱚᱱᱟ ᱫᱚ ᱢᱟᱱᱮ ᱪᱮᱫ ᱞᱮᱠᱟ ᱢᱟᱱᱮ ᱪᱮᱫ ᱢᱟᱱᱮ ᱪᱮᱫ ᱞᱮᱠᱟ ᱥᱟᱠᱟᱢ ᱠᱚ ᱟᱨᱠᱤ ᱚᱱᱟ ᱢᱟ
ᱚᱱᱟ ᱫᱚ ᱟᱹᱰᱤ ᱨᱩᱛᱩᱡ ᱨᱩᱛᱩᱡ ᱢᱟᱱᱮ ᱦᱚᱯᱚᱱ ᱦᱚᱯᱚᱱ ᱜᱮᱭᱟ ᱚᱱᱟ ᱫᱚ ᱦᱚᱯᱚᱱ ᱦᱚᱯᱚᱱ ᱥᱟᱠᱟᱢ ᱚᱱᱟ ᱠᱚᱫᱚ ᱱᱤᱦᱟᱹᱛ ᱜᱮ ᱢᱩᱡ ᱞᱮᱠᱟ ᱡᱮᱢᱚᱱ ᱚᱱᱠᱟ ᱜᱮ ᱥᱟᱠᱟᱢᱚᱜᱼᱟ ᱚᱱᱠᱟ ᱜᱮ ᱟᱲᱟᱜ ᱠᱚᱦᱚᱸ ᱟᱫᱚ ᱚᱱᱟ ᱠᱷᱟᱹᱛᱤᱨ ᱦᱚᱯᱚᱱ ᱦᱚᱯᱚᱱ ᱜᱮᱛᱮ ᱟᱫᱚ ᱢᱩᱡ ᱟᱲᱟᱜ ᱠᱩ ᱧᱩᱛᱩᱢ ᱠᱟᱣᱫᱟ᱾ ᱵᱟᱝ ᱧᱮᱞ ᱧᱟᱢᱚᱜ ᱜᱮᱭᱟ ᱟᱫᱚ ᱵᱟᱹᱵᱤᱱ ᱠᱚᱭᱚᱜ ᱴᱷᱤᱠ ᱞᱮᱠᱷᱟᱡ ᱫᱚ ᱵᱟᱝ ᱧᱮᱞ ᱧᱟᱢᱚᱜᱼᱟ᱾
ᱟᱪᱪᱷᱟ ᱟᱪᱪᱷᱟ ᱪᱷᱟ ᱡᱟᱭᱦᱚ
ᱟᱯᱮ ᱥᱮᱱ ᱫᱚ ᱛᱟᱦᱞᱮ ᱪᱮᱫ ᱟᱲᱟᱜ ᱠᱚ ᱢᱮᱱᱟᱜ ᱜᱮᱭᱟ ᱚᱱᱠᱟ ᱞᱮᱠᱟ ᱫᱚ
ᱟᱞᱮ ᱥᱮᱫ ᱫᱚ ᱚᱱᱠᱟ ᱫᱚ ᱟᱲᱟᱜ ᱞᱟᱹᱭ ᱞᱮᱠᱷᱟᱱ ᱫᱚ ᱟᱞᱮ ᱥᱮᱫ ᱫᱚ ᱡᱟᱦᱟᱸ ᱫᱚᱠᱚ ᱞᱟᱹᱭ ᱮᱫᱟ ᱦᱩᱲᱩ ᱦᱩᱲᱟᱹ ᱟᱲᱟᱜ ᱠᱩ ᱞᱟᱹᱭᱮᱫᱟ ᱢᱤᱫ ᱨᱚᱠᱚᱢᱟᱜ ᱦᱮᱱᱟᱜᱼᱟ ᱟᱨ ᱠᱷᱟᱯᱨᱟ ᱟᱲᱟᱜ ᱦᱮᱱᱟᱜᱼᱟ ᱦᱮᱸ ᱥᱮ ᱟᱨ ᱟᱨ ᱚᱱᱟ ᱵᱟᱲᱜᱮ ᱠᱚᱨᱮ ᱫᱚ ᱚᱱᱟ ᱟᱲᱟᱜ ᱜᱮ ᱡᱟᱹᱥᱛᱤ ᱧᱮᱞᱚᱜᱼᱟ ᱟᱨᱠᱤ ᱟᱞᱮ ᱥᱮᱫ ᱪᱮᱫ ᱫᱚ ᱟᱨᱠᱤ ᱟᱨ ᱵᱟᱠᱤ ᱫᱚ ᱡᱟᱦᱟᱸ ᱪᱟᱥ ᱨᱮᱱᱟᱜ ᱟᱲᱟᱜ ᱚᱱᱟ ᱠᱚᱢᱟ ᱠᱷᱟᱱ ᱪᱟᱥ ᱞᱮᱠᱷᱟᱱ ᱜᱮ ᱦᱩᱭᱩᱜᱼᱟ ᱚᱱᱟ ᱠᱚᱫᱚ ᱵᱟᱹᱞᱤᱧ ᱥᱟᱵ ᱮᱫᱟ ᱡᱟᱦᱟᱸ ᱫᱚ ᱟᱡᱛᱮ ᱚᱢᱚᱱᱚᱜᱼᱟ ᱡᱟᱦᱟᱸ ᱫᱚ
ᱚ ᱚ ᱟᱞᱮ ᱥᱮᱱ ᱫᱚ ᱢᱟᱱᱮ ᱡᱟᱦᱟᱸ ᱵᱤᱱ ᱡᱟᱦᱟᱸ ᱵᱤᱱ ᱞᱟᱹᱭ ᱠᱮᱫᱟ ᱚᱱᱟ ᱟᱲᱟᱜ ᱫᱚ ᱵᱟᱹᱞᱤᱧ ᱧᱮᱞ ᱵᱟᱲᱟ ᱟᱠᱟᱫᱟ ᱟᱨ ᱟᱞᱮ ᱥᱮᱱ ᱫᱚ ᱯᱟᱴ ᱟᱲᱟᱜ ᱫᱚ ᱵᱟᱠᱚ ᱪᱟᱥ ᱜᱮᱭᱟ ᱢᱟᱱᱮ ᱚᱱᱠᱟ ᱟᱡ ᱛᱮᱜᱮ ᱦᱩᱭᱩᱜ ᱜᱮᱭᱟ ᱢᱟᱴᱷ ᱠᱚᱨᱮ ᱫᱚ ᱚᱱᱟ ᱫᱚ
ᱢᱟᱱᱮ ᱚᱱᱠᱟ ᱡᱚᱫᱤ ᱢᱤᱫ ᱴᱮᱱ ᱫᱟᱨᱮ ᱦᱩᱭᱱᱟ ᱟᱫᱚ ᱚᱱᱟ ᱨᱮᱱᱟᱜ ᱟᱨ ᱱᱤᱭᱟᱹ ᱵᱟᱨ ᱦᱟᱲᱟᱢᱮᱱᱟᱭ ᱪᱟᱨᱟ ᱧᱩᱨᱩᱭᱮᱱᱟ ᱟᱫᱚ ᱚᱱᱠᱟ ᱜᱮ ᱛᱟᱦᱮᱱᱟ ᱥᱤ ᱨᱮᱦᱚᱸ ᱠᱚ ᱟᱫᱚ ᱯᱚᱨᱮᱨ ᱨᱮᱵᱟᱨ ᱫᱚ ᱚᱱᱟ ᱫᱚ ᱚᱱᱟ ᱴᱟᱭᱤᱢ ᱛᱮᱫᱚ ᱚᱢᱚᱱᱚᱜ ᱜᱮᱭᱟ
ᱟᱪᱪ ᱟᱪᱪᱷᱟ
ᱦᱳᱭ ᱟᱨ ᱚᱱᱮ ᱡᱟᱦᱟᱸ ᱟᱲᱟᱜ ᱵᱤᱱ ᱞᱟᱹᱭ ᱠᱮᱫᱟ ᱚᱱᱟ ᱟᱲᱟᱜ ᱫᱚ ᱟᱞᱮ ᱥᱮᱱ ᱫᱚ ᱵᱟᱹᱱᱩᱜ ᱟᱠᱟᱫ ᱪᱚ ᱵᱟᱝᱞᱤᱧ ᱵᱟᱲᱟᱭᱟ ᱵᱟᱹᱞᱤᱧ ᱵᱟᱲᱟᱭᱟ ᱢᱮᱱ ᱠᱷᱟᱱ ᱯᱳᱭᱞᱳ ᱵᱟᱨ ᱞᱤᱧ ᱟᱸᱡᱚᱢ ᱠᱮᱫᱟ
ᱚᱠᱟ ᱴᱟᱜ ᱵᱤᱱ ᱟᱸᱡᱚᱢ ᱠᱮᱫᱟ ᱯᱳᱭᱞᱳ ᱫᱷᱟᱣ ᱚᱱᱟ ᱡᱟᱦᱟᱸ ᱵᱟᱱᱟᱨ ᱜᱮᱞᱤᱧ ᱞᱟᱹᱭ ᱠᱮᱫᱟ ᱚᱱᱟ ᱵᱟᱱᱟᱨ ᱜᱮ
ᱦᱳᱭ ᱚᱱᱟ ᱵᱟᱱᱟᱨ ᱜᱮ ᱯᱳᱭᱞᱳ ᱫᱷᱟᱣ ᱞᱤᱧ ᱟᱸᱡᱚᱢ ᱜᱮᱭᱟ
ᱟᱪᱪᱷᱟ ᱟᱪᱪᱷᱟ ᱚᱱᱮ ᱡᱟᱦᱟᱸ ᱦᱩᱲ ᱦᱩᱲᱟᱹ ᱦᱮᱸ ᱦᱮᱸ ᱚᱱᱮ ᱡᱟᱦᱟᱸ ᱴᱷᱭᱟᱹ ᱟᱲᱟᱜ ᱦᱮᱱᱟᱜᱼᱟ ᱵᱟᱝ ᱴᱷᱩᱭᱟᱹ ᱟᱲᱟᱜ ᱞᱤᱧ ᱞᱟᱹᱭᱮᱫᱟ ᱡᱟᱦᱟᱸ ᱦᱩᱲᱩ ᱦᱩᱲᱩ ᱟᱲᱟᱜ ᱢᱮᱱᱟᱜᱼᱟ ᱵᱟᱝ
ᱦᱳᱭ ᱦᱳᱭ
ᱚᱱᱟ ᱫᱚ ᱱᱟᱜ ᱠᱷᱟᱱ ᱚᱱᱮ ᱡᱟᱦᱟᱸ ᱫᱚ ᱚᱱᱮ ᱢᱤᱫ ᱨᱚᱠᱚᱢ ᱦᱟᱱᱮ ᱢᱟᱹᱨᱤᱪ ᱡᱟᱦᱟᱸ ᱫᱚ ᱠᱷᱮᱛ ᱨᱮ ᱡᱟᱦᱟᱸ ᱫᱟᱨᱮᱜᱼᱟ ᱚᱱᱮ ᱚᱱᱮ ᱦᱩᱲᱩ ᱪᱟᱥ ᱫᱟᱭ ᱠᱷᱮᱛ ᱠᱚᱨᱮ ᱦᱚᱸ ᱱᱟᱜ ᱠᱷᱟᱱ ᱚᱱᱮ ᱢᱟᱹᱨᱤᱪ ᱞᱮᱠᱟ ᱡᱚᱜᱼᱟ ᱟᱨᱠᱤ ᱦᱮᱸ ᱥᱮ ᱢᱟᱱᱮ ᱦᱟᱲᱟᱢ ᱞᱮᱱᱠᱷᱟᱱ ᱡᱚᱜᱼᱟ ᱟᱫᱚ ᱚᱱᱟ ᱫᱚ ᱡᱚᱠᱷᱚᱱ ᱡᱟᱞᱮ ᱛᱟᱦᱮᱱᱟ ᱩᱱ ᱟᱫᱚ ᱟᱞᱮ ᱫᱚ ᱚᱱᱠᱟ ᱞᱮ ᱞᱟᱹᱭᱟ ᱟᱨᱠᱤ ᱦᱩᱲ ᱦᱩᱲᱟᱹ ᱟᱲᱟᱜ ᱚᱱᱟ ᱫᱚ ᱠᱟᱹᱴᱤᱡ ᱦᱟᱲᱟᱫ ᱦᱟᱲᱟᱫ ᱵᱩᱡᱷᱟᱹᱜᱼᱟ ᱟᱨᱠᱤ ᱥᱟᱠᱟᱢ ᱫᱚ ᱫᱚᱢᱮ ᱮᱠᱴᱟ ᱫᱚ ᱵᱟᱝ ᱢᱟᱨᱟᱝ ᱚᱜᱼᱟ ᱠᱟᱹᱴᱤᱡ ᱠᱟᱹᱴᱤᱡ ᱟᱫᱚ ᱡᱟᱹᱞᱤ ᱨᱮᱛᱚ ᱡᱟᱹᱞᱤ ᱨᱮᱜᱮ ᱚᱱᱟ ᱫᱚᱠᱚ ᱡᱚᱢᱟ ᱴ ᱟᱨ ᱚᱱᱟ ᱫᱚ ᱵᱷᱟᱹᱡᱤ ᱠᱟᱛᱮ ᱜᱮᱠᱚ ᱡᱚᱢᱟ ᱟᱹᱰᱤ ᱢᱚᱸᱡ ᱜᱮ ᱠᱷᱟᱱ ᱥᱮᱵᱮᱞᱟ ᱟᱨ ᱡᱟᱦᱟᱸ ᱠᱷᱟᱯᱨᱟ ᱟᱲᱟᱜ ᱠᱷᱟᱯᱨᱟ ᱟᱲᱟᱜ ᱫᱚ ᱡᱟᱦᱟᱸ ᱫᱚ ᱚᱱᱟ ᱫᱚ ᱢᱟᱱᱮ ᱚᱛ ᱨᱮᱜᱮ ᱟᱹᱰᱤ ᱢᱟᱨᱟᱝ ᱛᱮ ᱪᱟᱨᱟᱜᱼᱟ ᱟᱹᱰᱤ ᱢᱟᱨᱟᱝ ᱛᱮ ᱡᱷᱟᱲᱚᱜᱼᱟ ᱟᱨ ᱡᱷᱟᱲᱚᱜ ᱠᱟᱛᱮᱜ ᱚᱱᱟ ᱫᱚ ᱠᱟᱹᱴᱤᱡ ᱢᱟᱱᱮ ᱪᱤᱴ ᱪᱤᱴ ᱵᱷᱟᱵ ᱟᱨᱠᱤ ᱟᱲᱟᱜ ᱴᱟᱜ ᱠᱟᱱᱟ ᱟᱨᱠᱤ ᱢᱟᱱᱮ ᱯᱩᱨᱟᱹᱭ ᱟᱲᱟᱜ ᱞᱮᱠᱟ ᱜᱮ ᱠᱤᱪᱷᱩᱴᱟ ᱯᱩᱨᱟᱹᱭ ᱟᱲᱟᱜ ᱫᱚ ᱫᱚᱢᱮ ᱜᱮ ᱪᱤᱴᱟ ᱱᱚᱣᱟ ᱫᱚ ᱩᱱᱟᱹᱜ ᱫᱚ ᱵᱟᱝ ᱪᱤᱴᱟ ᱟᱨᱠᱤ ᱢᱟᱱᱮ ᱚᱱᱟ ᱠᱷᱚᱱᱟᱜ ᱠᱚᱢ ᱪᱤᱴᱟ ᱟᱨᱠᱤ ᱚᱟᱭ
ᱦᱩᱸ ᱦᱩᱸ ᱦᱩᱸ
ᱚᱱᱟ ᱫᱚ ᱠᱷᱟᱱ ᱵᱷᱟᱹᱡᱤ ᱠᱟᱛᱮᱜ ᱜᱮ ᱠᱚ ᱡᱚᱢᱟ ᱚᱱᱟ ᱦᱚᱸ
ᱚ ᱛᱟᱦᱚᱞᱮ ᱚᱱᱟ ᱡᱟᱦᱟᱸ ᱦᱩᱲᱩ ᱦᱩᱲᱟᱹ ᱟᱲᱟᱜ ᱵᱤᱱ ᱞᱟᱹᱭ ᱠᱮᱫ ᱫᱚ ᱚᱱᱟ ᱫᱚ ᱢᱟᱱᱮ ᱚᱱᱠᱟ ᱦᱩᱲᱩ ᱠᱷᱮᱛ ᱠᱚᱨᱮ ᱡᱚᱠᱷᱚᱱ ᱦᱩᱲᱩ ᱠᱚ ᱨᱚᱦᱚᱭᱟ ᱩᱱᱜᱮ ᱚᱢᱚᱱᱚᱜᱼᱟ ᱥᱮ ᱪᱮᱫ ᱞᱮᱠᱟ ᱚᱢᱚᱱᱚᱜᱼᱟ ᱚᱱᱟᱫᱚ
ᱵᱟᱝᱟ ᱵᱟᱝᱟ ᱦᱚᱜᱼᱚᱭ ᱡᱮ ᱡᱚᱠᱷᱚᱱᱮ ᱫᱟᱜ ᱠᱚᱭ ᱟᱨᱚᱢᱵᱚᱭᱟ ᱥᱮ ᱚᱱᱮ ᱡᱮᱢᱚᱱ ᱱᱚᱜ ᱚᱭ ᱪᱟᱨᱟ ᱫᱤᱱ ᱪᱟᱨᱟ ᱜᱤᱲᱤ ᱫᱤᱱ ᱠᱷᱚᱱᱟᱜ ᱜᱮ ᱟᱨᱚᱢᱵᱚ ᱠᱟᱛᱮᱫ ᱢᱟᱱᱮ ᱚᱱᱟ ᱫᱚ ᱫᱟᱜ ᱢᱟᱱᱮ ᱪᱟᱥ ᱞᱟᱦᱟ ᱡᱟᱱᱟᱢᱚᱜᱼᱟ ᱪᱟᱥ ᱛᱮᱫᱚ ᱡᱚᱠᱷᱚᱱ ᱩᱱᱛᱮᱫᱚ ᱦᱟᱲᱟᱢᱚᱜᱼᱟ ᱚᱱᱟ ᱫᱚ᱾
ᱚ ᱚ ᱚ᱾
ᱚᱱᱮ ᱚᱱᱠᱟ ᱛᱮ ᱢᱟᱱᱮ ᱠᱚᱢ ᱫᱤᱱ ᱛᱮᱜᱮ ᱟᱹᱰᱤ ᱡᱳᱨ ᱦᱟᱨᱟᱜᱼᱟ ᱚᱱᱟ ᱫᱟᱨᱤ ᱫᱚ ᱦᱚᱭᱛᱳ ᱛᱮᱦᱤᱧ ᱡᱩᱫᱤ ᱡᱟᱥ ᱥᱟᱨᱡᱟᱢᱱᱟ ᱵᱟ ᱢᱟᱱᱮ ᱢᱤᱫ ᱥᱚᱯᱛᱟ ᱛᱮᱜᱮ ᱚᱱᱟ ᱫᱟᱨᱮ ᱫᱚ ᱦᱟᱲᱟᱢᱚᱜᱼᱟ ᱟᱨᱠᱤ ᱚᱱ ᱚᱝᱠᱟ᱾
ᱚ ᱛᱟᱦᱚᱞᱮ ᱚᱱᱮ ᱤᱭᱟᱹ ᱦᱳᱲᱳ ᱠᱷᱮᱛ ᱠᱚᱨᱮ ᱪᱟᱛᱚᱢ ᱟᱲᱟᱜᱚᱜ ᱜᱮᱭᱟ ᱚᱱᱟ ᱵᱤᱱ ᱧᱮᱞ ᱠᱟᱜᱼᱟ?
ᱦᱮᱸ ᱪᱟᱛᱚᱢ ᱟᱲᱟᱜ ᱫᱚᱞᱤᱧ ᱧᱮᱞ ᱠᱟᱫ ᱜᱮᱭᱟ ᱟᱞᱮ ᱚᱱᱟ ᱵᱟᱹᱭᱦᱟᱹᱲ ᱠᱚᱨᱮ ᱜᱮ ᱦᱩᱭᱩᱜ ᱜᱮᱭᱟ ᱚᱱᱟ ᱫᱚ ᱡᱟᱹᱥᱛᱤ᱾
ᱦᱳᱭ ᱦᱳᱭ ᱦᱳᱭ ᱟᱨ ᱡᱟᱹᱥᱛᱤ ᱜᱮ ᱥᱤᱵᱤᱞ ᱜᱮᱭᱟ ᱥᱮ ᱚᱱᱟ ᱟᱲᱟᱜ ᱫᱚ᱾
ᱦᱮᱸ ᱥᱤᱵᱤᱞ ᱜᱮᱭᱟ ᱢᱮᱱᱠᱷᱟᱱ ᱟᱵᱤᱱ ᱴᱷᱮᱱ ᱢᱤᱫᱴᱟᱝ ᱠᱩᱠᱞᱤ ᱡᱮ ᱪᱟᱛᱚᱢ ᱟᱲᱟᱜ ᱦᱚᱸᱠᱚ ᱞᱟᱹᱭᱟ ᱵᱟᱝᱢᱟ ᱵᱟᱨ ᱨᱚᱠᱚᱢ ᱠᱚ ᱢᱟᱜ ᱦᱮᱱᱟᱜᱼᱟ᱾ ᱟᱫᱚ ᱟᱞᱮ ᱥᱮᱫ ᱫᱚ ᱱᱟᱜ ᱠᱷᱟᱱ ᱚᱱᱮ ᱡᱟᱦᱟᱸ ᱫᱚ ᱟᱨᱟᱜᱟᱜ ᱦᱮᱱᱟᱜᱼᱟ ᱞᱟᱹᱭᱟᱠᱚ ᱯᱩᱸᱰᱟᱜ ᱦᱚᱸ ᱦᱮᱱᱟᱜᱼᱟ ᱚᱱᱟ ᱠᱤ ᱟᱯᱮ ᱥᱮᱫ ᱦᱮᱱᱟᱜᱼᱟ?
ᱟᱞᱮᱥᱮᱱ ᱫᱚ ᱟᱨᱟᱜᱟ ᱫᱚ ᱵᱟᱹᱱᱩᱜᱼᱟ ᱟᱞᱮᱥᱮᱱ ᱫᱚ ᱯᱩᱸᱰᱟᱜ ᱜᱮ ᱢᱮᱱᱟᱜᱼᱟ᱾
ᱚ ᱟᱞᱮ ᱥᱮᱫ ᱢᱟ ᱟᱨᱟᱜ ᱜᱮ ᱦᱮᱱᱟᱜ ᱟᱨᱟᱜ ᱟᱨᱟᱜ ᱜᱮᱭᱟ ᱢᱟᱱᱮ ᱥᱟᱠᱟᱢ ᱫᱚ ᱥᱩᱵᱩᱡ ᱜᱮᱭᱟ ᱢᱮᱱᱠᱷᱟᱱ ᱚᱱᱟ ᱡᱟᱦᱟᱸ ᱰᱟᱱᱴᱤᱜ ᱪᱤᱫ ᱛᱟᱦᱮᱱᱟ ᱚᱱᱟ ᱫᱚ ᱟᱨᱟᱜ ᱜᱮᱭᱟ᱾
ᱚ ᱢᱮᱱᱠᱷᱟᱱ ᱟᱞᱮ ᱡᱟᱦᱟᱸ ᱥᱮᱫ ᱢᱮᱱᱟᱜᱼᱟ ᱚᱱᱟ ᱫᱚ ᱢᱟᱱᱮ ᱥᱚᱵᱩᱡ ᱜᱮᱭᱟ ᱟᱲᱟᱜ ᱛᱮᱫ ᱫᱚ ᱥᱚᱵᱩᱡ ᱜᱮᱭᱟ ᱚᱱᱟ ᱰᱟᱱᱴᱤᱡ ᱛᱮᱫᱦᱚᱸ ᱥᱚᱵᱩᱡ ᱥᱚᱵᱩᱡ ᱯᱩᱲ ᱯᱩᱲ ᱧᱚᱜ ᱚᱱᱠᱟ ᱧᱚᱜ᱾ ᱟᱨᱠᱤ ᱵᱟᱱᱟᱨ ᱢᱮᱥᱟ ᱠᱟᱛᱮᱫ᱾ ᱡᱟᱹᱥᱛᱤ ᱫᱚ ᱵᱟᱝ ᱯᱩᱨᱟᱹ ᱯᱩᱸᱲ ᱩᱛᱟᱹᱨ ᱫᱚ ᱵᱟᱝ ᱢᱮᱱᱠᱷᱟᱱ ᱯᱩᱸᱲ ᱜᱮ ᱚᱱᱟ ᱫᱚᱢ ᱞᱟᱹᱭ ᱫᱟᱲᱮᱭᱟᱜᱼᱟ᱾ ᱥᱚᱵᱩᱡ ᱯᱩᱲ ᱢᱮᱥᱟ ᱠᱟᱛᱮᱫ ᱟᱫᱚ ᱠᱷᱟᱱ ᱫᱚ ᱟᱞᱮ ᱥᱮᱫ ᱫᱚ ᱟᱨᱟᱜ ᱟᱜ ᱫᱚ ᱵᱟᱹᱱᱩᱜᱼᱟ ᱵᱟᱝ ᱧᱮᱞ ᱦᱩᱭ ᱠᱟᱱᱟ ᱟᱨ ᱚᱭ ᱛᱮᱦᱮᱧ ᱜᱮ ᱟᱹᱞᱤᱧ ᱫᱚᱞᱤᱧ ᱟᱸᱡᱚᱢ ᱫᱟ ᱡᱮ ᱪᱟᱛᱚᱢ ᱟᱲᱟᱜ ᱫᱚ ᱵᱟᱨ ᱞᱮᱠᱟᱱᱟᱜ ᱢᱮᱱᱟᱜᱼᱟ ᱟᱨᱠᱤ᱾
ᱦᱮᱸ ᱦᱮᱸ ᱵᱟᱨ ᱨᱚᱠᱚᱢᱟᱜ ᱦᱮᱱᱟᱜᱼᱟ ᱟᱨᱠᱤ᱾ ᱟᱫᱚ ᱟᱞᱮᱥᱮᱫ ᱫᱚ ᱚᱱᱠᱟ ᱟᱨᱟᱜᱟᱜ ᱦᱮᱱᱟᱜᱼᱟ᱾ ᱢᱟᱱᱮ ᱰᱟᱹᱱᱴᱤᱡ ᱫᱚ ᱟᱨᱟᱜ ᱟᱨᱟᱜ ᱜᱮᱭᱟ ᱢᱟᱱᱮ ᱯᱩᱨᱟᱹ ᱟᱨᱟᱜ ᱫᱚ ᱵᱟᱝ ᱠᱟᱱᱟ ᱛᱚᱵᱮ ᱟᱨᱟᱜ ᱟᱨᱟᱜ ᱜᱮᱭᱟ ᱟᱫᱚ ᱚᱱᱟᱛᱮ ᱟᱨᱟᱜ ᱜᱮ ᱠᱚ ᱞᱟᱹᱭᱟ ᱚᱱᱟ ᱫᱚ᱾
ᱚ, ᱟᱞᱮ ᱥᱮᱫ ᱫᱚ ᱵᱟᱝ ᱢᱮᱱᱠᱷᱟᱱ ᱪᱟᱛᱚᱢ ᱟᱲᱟᱜ ᱫᱚ ᱟᱹᱰᱤ ᱟᱹᱰᱤ ᱦᱚᱲᱟᱜ ᱜᱮ ᱡᱚᱢ ᱵᱟᱝ ᱜᱟᱱᱚᱜᱼᱟ ᱟᱹᱰᱤ ᱦᱚᱲᱜᱮ ᱵᱟᱫᱩᱞ ᱢᱮᱱᱛᱮᱠᱚ ᱢᱟᱱᱟᱣ ᱜᱮᱭᱟ ᱥᱮ ᱪᱮᱫ ᱞᱮᱠᱟ ᱚᱱᱟ ᱫᱚ ᱵᱟᱝ ᱡᱚᱢ ᱜᱟᱱᱚᱜ ᱜᱮᱭᱟ᱾ ᱞᱟ. ᱭᱟᱠᱚ ᱡᱚᱢ ᱞᱮᱠᱷᱟᱱ ᱨᱳᱠ ᱠᱚ ᱨᱩᱣᱟᱹᱲᱼᱟ ᱥᱮ ᱪᱮᱫ?
ᱦᱮᱸ ᱦᱮᱸ ᱟᱹᱰᱤ ᱨᱚᱠᱚᱢ ᱚᱱᱟ ᱨᱳᱜ ᱠᱚ ᱢᱮᱱᱟᱜᱼᱟ ᱡᱷᱚᱛᱚ ᱦᱚᱲᱟᱜ ᱛᱚ ᱟᱝᱠᱷᱟᱱ ᱵᱟᱝ ᱥᱚᱢᱟᱱᱟ᱾
ᱦᱳᱭ ᱦᱳᱭ ᱦᱳᱭ᱾
ᱚᱱᱟᱛᱮ ᱟᱨᱠᱤ ᱡᱟᱦᱟᱸᱭ ᱠᱚᱣᱟᱜ ᱜᱟᱱᱚᱜᱼᱟ ᱩᱱᱠᱩ ᱠᱚᱫᱚ ᱠᱚ ᱡᱚᱢᱟ ᱡᱟᱦᱟᱸᱭ ᱠᱚᱣᱟᱜ ᱵᱟᱝ ᱜᱟᱱᱚᱜᱼᱟ ᱩᱱᱠᱩ ᱫᱚ ᱦᱟᱜ ᱠᱷᱟᱱ ᱵᱟᱠᱚ ᱡᱚᱢᱟ᱾
ᱦᱳᱭ, ᱟ ᱛᱟᱦᱚᱞᱮ ᱚᱱᱮ ᱠᱩᱭᱞᱟᱹ ᱠᱷᱟᱰᱟ ᱟᱲᱟᱜ ᱫᱚ ᱟᱯᱮᱥᱮᱫ ᱪᱮᱫ ᱯᱮ ᱢᱮᱛᱟᱜᱼᱟ?
ᱦᱮᱸ ᱟᱞᱮ ᱥᱮᱫ ᱫᱚ ᱚᱱᱟ ᱫᱚ ᱠᱩᱭᱞᱟᱹ ᱠᱟᱴᱷᱤ ᱞᱮ ᱢᱮᱛᱟᱜᱼᱟ ᱚᱱᱟ ᱫᱚ᱾
ᱠᱩᱭᱞᱟᱹ ᱠᱟᱴᱷᱤ ᱚ ᱟᱞᱮ ᱥᱮᱫ ᱫᱚ ᱠᱩᱭᱞᱟᱹ ᱠᱷᱟᱰᱟ ᱠᱚ ᱢᱮᱛᱟᱜ ᱜᱮᱭᱟ ᱚᱱᱟ᱾
ᱟᱪᱪᱷᱟ ᱟᱪᱪᱷᱟ᱾
ᱩᱱᱟ ᱩᱱᱟ ᱟᱲᱟᱜ ᱡᱚᱢ ᱛᱮᱢᱟ ᱟᱹᱰᱤ ᱩᱯᱚᱠᱟᱨ ᱜᱮᱭᱟ ᱥᱮ ᱚᱱᱟ ᱟᱲᱟᱜ ᱫᱚ ᱡᱟᱹᱥᱛᱤ ᱜᱮ ᱩᱯᱚ
ᱦᱮᱸ ᱚᱱᱟ ᱢᱟ ᱟᱹᱰᱤ ᱩᱯᱚᱠᱟᱨ ᱡᱤᱱᱤᱥ ᱜᱮ ᱠᱟᱱᱟ᱾
ᱦᱩᱸ, ᱟᱫᱚ ᱚᱱᱟ ᱫᱚ ᱡᱚᱛᱚ ᱦᱚᱲ ᱥᱮᱫ ᱫᱚ ᱵᱟᱝ ᱛᱟᱦᱮᱱ ᱜᱮᱭᱟ ᱢᱟᱱᱮ ᱟᱞᱮ ᱢᱟᱴᱷ ᱥᱮᱫ ᱫᱚ ᱢᱮᱱᱟᱜ ᱜᱮᱭᱟ ᱛᱚ ᱟᱫᱚ ᱠᱷᱟᱱ ᱫᱚ ᱟᱞᱮ ᱢᱟᱱᱮ ᱥᱟᱺᱜᱤᱧ ᱠᱚᱨᱮᱱ ᱠᱚ ᱦᱤᱡᱩᱜ ᱜᱮᱭᱟ ᱚᱱᱟ ᱟᱲᱟᱜ ᱥᱤᱫ ᱢᱟᱱᱮ ᱚᱱᱟ ᱫᱚ ᱡᱟᱦᱟᱸ ᱢᱟᱱ ᱛᱟᱦᱟᱸ ᱜᱮ ᱟᱲᱟᱜᱚᱜᱼᱟ ᱥᱮ᱾ ᱟᱲᱮ ᱠᱚᱨᱮ ᱠᱤᱝᱵᱟ ᱚᱱᱠᱟ ᱰᱟᱹᱦᱤ ᱠᱚᱨᱮ ᱡᱟᱦᱟᱸ ᱠᱚᱨᱮ ᱜᱮ ᱚᱱᱟ ᱫᱚ ᱟᱲᱟᱜᱚᱜ ᱜᱮᱭᱟ ᱥᱮ᱾
ᱦᱮᱸ ᱦᱮᱸ ᱦᱮᱸ ᱟᱞᱮ ᱥᱮᱫ ᱫᱚᱢ ᱦᱮᱸ ᱟᱞᱮ ᱥᱮᱫ ᱫᱚ ᱦᱮᱱᱟᱜᱼᱟ ᱢᱟᱱᱮ ᱩᱱᱟᱹᱜ ᱫᱚ ᱵᱟᱹᱱᱩᱜᱼᱟ ᱟᱨᱠᱤ ᱟᱫᱚ ᱧᱟᱢ ᱫᱚᱞᱣ ᱧᱟᱢᱟ ᱟᱨᱠᱤ ᱡᱟᱦᱟᱸ ᱫᱚ ᱨᱟᱱ ᱞᱮᱠᱟ ᱠᱚ ᱡᱚᱢᱟ ᱥᱮ, ᱟᱫᱚ ᱚᱱᱟ ᱨᱟᱱ ᱞᱮᱠ ᱨᱟᱱ ᱦᱤᱥᱟᱹᱵ ᱛᱮᱫᱚ ᱱᱟᱜ ᱠᱷᱟᱱ ᱧᱟᱢ ᱜᱮᱭᱟᱞᱮ ᱟᱨᱠᱤ ᱟᱫᱚ ᱫᱚᱢᱮ ᱛᱚ ᱡᱟᱹᱥᱛᱤ ᱫᱚ ᱵᱟᱞᱮ ᱧᱟᱢᱟ ᱡᱮ ᱵᱷᱟᱹᱡᱤ ᱠᱟᱛᱮᱫ ᱢᱟᱱᱮ ᱠᱟᱹᱴᱤᱡ ᱟᱲᱟᱜ ᱟᱲᱟᱜ ᱞᱮ ᱡᱚᱢᱟ ᱟᱨᱠᱤ ᱡᱮ ᱩᱛᱩ ᱵᱟᱹᱱᱩᱜᱼᱟ ᱥᱮ ᱫᱟᱠᱟ ᱩᱛᱩ ᱵᱟᱹᱱᱩᱜᱼᱟ ᱡᱮ ᱩᱛᱩ ᱢᱤᱫ ᱵᱮᱲᱟ ᱯᱟᱨᱚᱢᱚᱜᱼᱟ ᱚᱱᱠᱟ ᱫᱚ ᱵᱟᱞᱮ ᱧᱟᱢᱟ ᱟᱨᱠᱤ ᱟᱞᱮ
ᱚ ᱟᱞᱮᱥᱮᱱ ᱫᱚ ᱚᱱᱠᱟᱜᱮ ᱡᱩᱫᱤ ᱩᱛᱩ ᱵᱟᱝ ᱛᱟᱦᱮᱱᱟ ᱟᱫᱚ ᱚᱱᱛᱮ ᱢᱟᱴᱷ ᱥᱮᱱ ᱮᱢ ᱪᱟᱞᱟᱣ ᱞᱮᱱᱠᱷᱟᱡ ᱜᱮ ᱢᱤᱫ ᱵᱟᱨ ᱪᱩᱯᱩᱫ ᱮᱢ ᱥᱤᱫ ᱟᱜᱩ ᱞᱮᱠᱷᱟᱱ ᱜᱮ ᱢᱟᱱᱮ ᱱᱮᱛᱟᱨ ᱫᱤᱱ ᱫᱚ ᱫᱟᱜ ᱟᱠᱟᱫᱟᱭ ᱛᱚ ᱥᱟᱜᱮᱱ ᱠᱟᱱᱟ ᱛᱟᱦᱞᱮ ᱟᱲᱮ ᱠᱚᱨᱮᱱ ᱚᱱᱠᱟ ᱧᱟᱢᱚᱜ ᱜᱮᱭᱟ ᱩᱛᱩ ᱠᱟᱛᱮ ᱦᱚᱢ ᱡᱚᱢ ᱫᱟᱲᱮᱭᱟᱜ ᱜᱮᱭᱟ ᱟᱫᱚ ᱠᱷᱟᱱ ᱫᱚ ᱟᱹᱜᱩᱭ ᱜᱮᱭᱟᱞᱮ ᱡᱚᱢ ᱜᱮᱭᱟᱞᱮ ᱢᱮᱱᱟᱜ ᱜᱮᱭᱟ ᱡᱟᱹᱥᱛᱤ ᱧᱚᱜ ᱜᱮᱭᱟ ᱟᱨ ᱵᱟᱱ ᱠᱚᱨᱮ ᱦᱚᱸ ᱚᱱᱠᱟ ᱡᱟᱹᱞᱤ ᱠᱚᱜᱼᱟ ᱚᱸᱰᱮ ᱦᱚᱸ ᱚᱱᱠᱟ ᱞᱮᱠᱟ ᱞᱮ ᱥᱤᱫ ᱟᱹᱜᱩᱭ ᱜᱮᱭᱟ